ᱦᱮᱞᱳ ᱦᱮᱸ ᱡᱚᱦᱟᱨ ᱜᱮ᱾ ᱦᱮᱞᱳ
ᱦᱮᱸ᱾
ᱦᱳᱭ ᱟᱸᱡᱚᱢᱚᱜ ᱠᱟᱱᱟ᱾ ᱟᱨ ᱤᱧᱟᱹᱜ ᱟᱸᱡᱚᱢᱚᱜ ᱠᱟᱱᱟ? ᱦᱳᱭ ᱦᱚᱭ ᱟᱸᱢᱚᱢ ᱠᱟᱱᱟ ᱟᱸᱡᱚᱢᱚᱜ ᱠᱟᱱᱟ ᱟᱸᱡᱚᱢᱚᱜ ᱠᱟᱱᱟ᱾ ᱟᱪᱪᱷᱟ ᱟᱨ ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱟᱪᱪᱷᱟ ᱛᱟᱦᱚᱞᱮ ᱪᱮᱜ ᱞᱮᱠᱟ ᱢᱮᱱᱟᱢᱟ ᱱᱟᱯᱟᱭ ᱵᱟᱲᱟ ᱜᱮᱭᱟᱢ?
ᱦᱳᱭ ᱤᱧ ᱫᱚ ᱱᱟᱯᱟᱭ ᱵᱟᱲᱟ ᱜᱮ᱾ ᱟᱨ ᱟᱢ ᱫᱚ?
ᱦᱮᱸ ᱤᱧ ᱦᱚᱸ᱾ ᱱᱤᱛᱚᱜ ᱫᱚ ᱱᱟᱯᱟᱭ ᱵᱟᱲᱟ ᱜᱤᱭᱟᱹᱧ᱾ ᱟᱨ ᱛᱟᱦᱞᱮ ᱪᱟᱥ ᱠᱟᱹᱢᱤ ᱠᱚᱯᱮ ᱮᱛᱚᱦᱚᱵ ᱠᱮᱜᱼᱟ?
ᱪᱟᱥ ᱠᱟᱹᱢᱤ ᱠᱚᱫᱚ ᱦᱟᱸᱜ ᱡᱚᱛᱚ ᱦᱚᱲ ᱫᱚ ᱟᱹᱣᱨᱤ ᱞᱮ ᱮᱛᱚᱦᱚᱵᱟ᱾ ᱟᱫᱚᱢ ᱟᱫᱚᱢ ᱦᱚᱲ ᱫᱚᱠᱚ ᱮᱛᱚᱦᱚᱵ ᱠᱟᱜ ᱜᱮᱭᱟ᱾ ᱡᱟᱦᱟᱸᱭ ᱠᱚᱣᱟᱜ ᱦᱟᱸᱜ ᱫᱟᱜ ᱧᱚᱜ ᱟᱠᱟᱱᱟ᱾ ᱟᱨ ᱦᱟᱸᱜ ᱟᱞᱮ ᱠᱚᱣᱟᱜ ᱫᱚ ᱦᱟᱸᱜ ᱟᱣᱨᱤ ᱫᱟᱜ ᱧᱚᱜᱚ ᱛᱟᱞᱮ ᱫᱚ ᱦᱟᱸᱜ ᱟᱹᱣᱨᱤ ᱞᱮ ᱮᱛᱚᱦᱚᱵᱟ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱫᱟᱜ ᱡᱟᱹᱲᱤ ᱠᱚ ᱱᱤᱛᱳᱜ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱫᱚ ᱦᱟᱸᱜ ᱵᱟᱝ ᱦᱩᱭᱩᱜ ᱠᱟᱱᱟ᱾ ᱱᱤᱛᱚᱜ ᱫᱚ ᱦᱚᱞᱟ ᱢᱟᱫᱷᱮᱨ ᱠᱷᱚᱱ ᱫᱚ ᱦᱟᱸᱜ ᱟᱫᱚ ᱵᱟᱭ ᱫᱟᱜ ᱮᱫᱟ᱾ ᱚᱱᱟ ᱞᱟᱦᱟ ᱫᱚ ᱫᱚᱢᱮᱭ ᱫᱟᱜ ᱵᱟᱲᱟᱭ ᱠᱮᱫᱟ ᱫᱟᱜ ᱫᱚ᱾ ᱟᱫᱚ ᱚᱝᱠᱟ ᱫᱟᱜ ᱠᱚᱫᱚ ᱵᱟᱝ ᱟᱴᱚᱠ ᱛᱟᱦᱮᱸ ᱞᱮᱱᱟ ᱛᱚ ᱟᱫᱚ ᱦᱟᱸᱜ ᱪᱟᱥ ᱠᱚᱫᱚ ᱤᱱᱟᱹ ᱛᱮ ᱦᱟᱸᱜ ᱛᱟᱭᱚᱢ ᱧᱚᱜ ᱠᱟᱱ ᱜᱮᱭᱟ᱾ ᱟᱨ ᱟᱯᱮ ᱥᱮᱱᱟᱜ ᱫᱟᱜ ᱡᱟᱹᱲᱤ ᱫᱚ ᱚᱠᱟᱞᱮᱠᱟ?
ᱦᱮᱸ ᱟᱞᱮ ᱥᱮᱫ ᱦᱚᱸ ᱚᱱᱠᱟ ᱫᱟᱜ ᱡᱟᱲᱤ ᱠᱚᱫᱚ ᱮ ᱱᱤᱛᱚᱜ ᱫᱚ ᱮᱸᱜ ᱵᱟᱨ ᱫᱤᱱ ᱯᱮ ᱫᱤᱱ ᱞᱟᱦᱟ ᱫᱟᱜ ᱡᱟᱲᱤ ᱦᱩᱭᱩᱜ ᱠᱟᱱ ᱛᱟᱦᱮᱸ ᱛᱟᱨᱯᱚᱨᱮ ᱱᱚᱜᱼᱚᱭ ᱛᱤᱦᱤᱧ ᱦᱚᱞᱟ ᱢᱟᱦᱫᱷᱮᱨ ᱫᱚ ᱚᱱᱠᱟ ᱫᱟᱜ ᱡᱟᱲᱤ ᱵᱟᱝ ᱦᱩᱭ ᱟᱠᱟᱱᱟ᱾ ᱢᱟᱱᱮ ᱚᱱᱠᱟ ᱫᱟᱜ ᱡᱟᱹᱲᱤ ᱦᱩᱭᱩᱜ ᱞᱮᱠᱟᱱᱟᱜ ᱟᱵᱚᱦᱟᱣᱟ ᱵᱟᱝ ᱧᱮᱞᱚᱜ ᱠᱟᱱᱟ᱾
ᱟᱪᱪᱷᱟ᱾ ᱛᱟᱦᱞᱮ ᱨᱚᱦᱚᱭ ᱠᱚᱫᱚ ᱛᱤᱱᱟᱹᱜ ᱥᱟᱸᱜᱤᱧ ᱮᱦᱚᱵ ᱟᱠᱟᱜᱼᱟ ᱯᱮ ᱥᱮ ᱟᱣᱨᱤ?
ᱦᱮᱸ ᱨᱚᱦᱚᱭ ᱠᱟᱢᱤ ᱫᱚ ᱚᱱᱟ ᱡᱟᱸᱦᱟᱸ ᱵᱟᱹᱭᱦᱟᱹᱲ ᱚᱱᱟ ᱫᱚ ᱠᱟᱴᱤᱡ ᱫᱟᱜ ᱧᱚᱜ ᱠᱟᱱ ᱛᱟᱦᱮᱸᱜ ᱛᱟᱦᱞᱮ ᱚᱱᱟ ᱫᱚ ᱮᱛᱚᱦᱚᱵ ᱠᱟᱜᱼᱟ ᱞᱮ᱾
ᱟᱪᱪᱷᱟ ᱟᱪᱪᱷᱟ᱾
ᱦᱳᱭ ᱟᱫᱚ ᱛᱚᱞᱟ ᱠᱚ ᱢᱟᱲᱟᱝ ᱧᱚᱜ ᱛᱮᱜᱮᱞᱮ ᱜᱤᱰᱤᱭ ᱠᱟᱜ ᱛᱟᱦᱮᱸ ᱛᱟᱦᱞᱮ ᱟᱫᱚ ᱦᱟᱨᱟ ᱟᱠᱟᱱᱟ᱾ ᱟᱫᱚ ᱚᱱᱟ ᱫᱚ ᱚᱱᱟᱛᱮ ᱨᱚᱦᱚᱭ ᱠᱟᱹᱢᱤ ᱞᱮ ᱮᱛᱚᱦᱚᱵ ᱠᱟᱜᱼᱟ᱾
ᱟᱪᱪᱷᱟ ᱟᱪᱪᱷᱟ᱾ ᱦᱳᱭᱛᱚ ᱚᱱᱟ ᱦᱚᱸ ᱛᱚᱞᱟ ᱦᱟᱲᱟᱢ ᱦᱚᱪᱚ ᱞᱮᱠᱷᱟᱡ ᱛᱚ ᱟᱨᱚ ᱵᱟᱝ ᱜᱟᱱᱚᱜᱼᱟ ᱥᱮ᱾
ᱦᱳᱭ ᱦᱳᱭ ᱛᱟᱭᱚᱢ ᱛᱮᱫᱚ ᱨᱚᱦᱚᱭ ᱵᱟᱭ ᱜᱟᱱᱚᱜᱼᱟ ᱡᱩᱫᱤ ᱚᱱᱟ ᱨᱮᱱᱟᱜ ᱨᱚᱦᱚᱭ ᱴᱟᱭᱤᱢ ᱯᱟᱨᱚᱢᱚᱜᱼᱟ᱾
ᱦᱳᱭ ᱦᱳᱭ᱾ ᱚᱱᱟ ᱚᱠᱛᱚ ᱨᱮᱜᱮ ᱠᱟᱢᱤ ᱞᱟᱠᱛᱤᱜ ᱠᱟᱱᱟ ᱡᱟᱸᱦᱟᱸ ᱚᱠᱛᱚ ᱨᱮᱭᱟᱜ ᱫᱚ᱾
ᱦᱳᱭ᱾ ᱟᱫᱚ ᱛᱟᱦᱞᱮ ᱟᱯᱮ ᱫᱚ ᱪᱟᱥ ᱠᱟᱢᱤ ᱫᱚ ᱟᱣᱨᱤ ᱯᱮ ᱮᱛᱚᱦᱚᱵᱟ?
ᱵᱟᱝᱜᱮ ᱟᱞᱮ ᱫᱚ ᱢᱟᱱᱮ ᱮᱛᱚᱦᱚᱵ ᱫᱚᱞᱮ ᱮᱛᱚᱦᱚᱵ ᱠᱟᱜᱼᱟ ᱟᱫᱚ ᱦᱟᱸᱜ ᱡᱚᱛᱚ ᱦᱚᱲ ᱫᱚ ᱟᱣᱨᱤ᱾ ᱥᱟᱨᱫᱤ ᱫᱚ ᱦᱟᱸᱜ ᱟᱣᱨᱤ ᱠᱚ ᱮᱛᱚᱦᱚᱵᱟ᱾ ᱱᱚᱜᱼᱚᱭ ᱦᱟᱸᱜ ᱠᱚ ᱟᱫᱚᱢ ᱟᱫᱚᱢ ᱦᱚᱲ ᱠᱚ ᱟᱨᱟᱢᱵᱚ ᱟᱠᱟᱜᱼᱟ ᱦᱟᱸᱜ᱾
ᱟᱪᱪᱷᱟ᱾
ᱟᱪᱪᱷᱟ ᱛᱟᱦᱞᱮ ᱦᱳᱭ
ᱟᱪᱪᱷᱟ ᱛᱟᱦᱞᱮ ᱟᱯᱮ ᱫᱚ ᱟᱫᱚ ᱪᱮᱫ ᱛᱮᱯᱮ ᱢᱟᱱᱮ ᱥᱤ ᱦᱚᱪᱚᱭ ᱜᱮᱭᱟ ᱠᱷᱮᱛ ᱵᱟᱹᱫᱽ ᱠᱚᱫᱚ ᱴᱨᱟᱠᱴᱟᱨ ᱠᱚᱛᱮ ᱜᱮ ᱥᱮ ᱱᱟᱦᱮᱞ ᱠᱚᱛᱮ ᱜᱮ?
ᱮᱸᱜ ᱟᱞᱮ ᱫᱚ ᱚᱸᱰᱮ ᱫᱚ ᱱᱟᱦᱮᱞ ᱠᱚᱛᱮ ᱜᱮᱞᱮ ᱥᱤ ᱦᱚᱪᱚᱭ ᱜᱮᱭᱟ ᱟᱫᱚ ᱮᱸ ᱟᱫᱚᱢ ᱟᱫᱚᱢ ᱦᱚᱲ ᱫᱚ ᱴᱟᱠᱴᱟᱨ ᱠᱚᱛᱮ ᱦᱚᱸᱠᱚ ᱥᱤ ᱦᱚᱪᱚᱭ ᱜᱮᱭᱟ᱾ ᱟᱫᱚ ᱚᱲᱟᱜ ᱠᱚᱨᱮ ᱮᱸ ᱰᱟᱝᱨᱤ ᱠᱚ ᱢᱮᱱᱟᱜ ᱠᱚᱣᱟ ᱱᱟᱦᱮᱞ ᱠᱚ ᱢᱮᱱᱟᱜ ᱟᱠᱟᱜᱼᱟᱛᱚ᱾ ᱟᱫᱚ ᱚᱱᱟᱨᱮᱻᱮ ᱜᱮᱞᱮ ᱥᱤ ᱦᱚᱪᱚᱭᱟ᱾ ᱟᱯᱮ ᱫᱚ?
ᱪᱩᱧ ᱟᱞᱮ ᱦᱚᱸ ᱚᱱᱠᱟ ᱜᱮ ᱱᱟᱦᱮᱞ ᱛᱮᱜᱮ ᱱᱤᱛᱚᱜ ᱫᱚ ᱦᱟᱸᱜ ᱞᱮ ᱥᱤ ᱦᱚᱪᱚᱭᱫᱟ᱾ ᱢᱟᱱᱮ ᱥᱤ ᱵᱟᱲᱟᱭᱫᱟ ᱦᱟᱸᱜ ᱟᱫᱚ ᱴᱮᱠᱴᱟᱨ ᱠᱚᱫᱚ ᱦᱟᱸᱜ ᱠᱚ ᱵᱮᱵᱚᱦᱟᱨᱮᱜ ᱜᱮᱭᱟ ᱦᱟᱸᱜ ᱠᱤᱪᱷᱩ ᱠᱤᱪᱷᱩ ᱦᱚᱲ ᱫᱚ ᱡᱟᱸᱦᱟᱸᱭ ᱠᱚ ᱦᱟᱸᱜ ᱵᱟᱨᱦᱮ ᱫᱤᱥᱚᱢ ᱠᱚᱨᱮ ᱠᱚ ᱛᱟᱦᱮᱱᱟ ᱟᱫᱚ ᱟᱛᱩ ᱴᱚᱞᱟ ᱫᱚ ᱩᱱᱟᱹᱜ ᱵᱟᱠᱚ ᱦᱤᱡᱩᱜᱼᱟ᱾ ᱟᱫᱚ ᱱᱤᱛᱚᱜ ᱫᱚ ᱯᱷᱳᱱ ᱡᱩᱜᱽ ᱛᱚ ᱯᱷᱳᱱ ᱛᱮ ᱨᱚᱯᱚᱲ ᱠᱟᱛᱮᱫ ᱴᱮᱠᱴᱟᱨ ᱠᱚᱛᱮ ᱠᱚ ᱥᱤ ᱦᱚᱪᱚᱭᱮᱫ ᱜᱮᱭᱟ᱾ ᱟᱨ ᱡᱟᱸᱦᱟᱸᱭ ᱠᱚ ᱚᱝᱠᱟ ᱠᱟᱢᱤ ᱦᱚᱲ ᱠᱚ ᱵᱟᱱᱩᱜ ᱟᱠᱟᱫ ᱠᱚᱛᱟ ᱠᱚᱣᱟ ᱥᱤᱱ ᱫᱟᱲᱮ ᱦᱚᱲ ᱠᱚ ᱟᱫᱚ ᱩᱱᱠᱩ ᱠᱚᱸᱦᱚᱸ ᱦᱟᱸᱜ ᱴᱮᱠᱴᱟᱨ ᱠᱚᱛᱮ ᱜᱮᱠᱚ ᱥᱤ ᱵᱟᱲᱟᱭ ᱫᱟ ᱦᱟᱸᱜ ᱱᱤᱛᱚᱜ ᱫᱚ ᱦᱟᱸᱜ
ᱦᱳᱭ ᱦᱳᱭ ᱦᱮᱸ ᱱᱮᱛᱟᱨ ᱫᱚ ᱚᱱᱠᱟ ᱴᱟᱠᱴᱟᱨ ᱠᱚᱛᱮ ᱦᱚᱸ ᱮᱸᱜ ᱠᱷᱮᱛ ᱠᱚ ᱞᱚᱥᱚᱫ ᱜᱟᱱᱚᱜ ᱠᱟᱱᱟ ᱥᱩᱵᱤᱫᱟ ᱟᱠᱟᱱ ᱜᱮᱭᱟ᱾ ᱡᱟᱸᱦᱟᱸᱭ ᱠᱚᱣᱟᱜ ᱱᱟᱦᱮᱞ ᱠᱚ ᱵᱟᱱᱩᱜᱼᱟ ᱛᱟᱯᱚᱨᱮ ᱟᱰᱤ ᱟᱭᱢᱟ ᱦᱚᱲ ᱜᱮ ᱚᱱᱠᱟ ᱚᱲᱟᱜ ᱠᱚᱨᱮ ᱵᱟᱠᱚ ᱛᱟᱦᱮᱱ ᱜᱮᱭᱟ ᱵᱟᱦᱨᱮ ᱠᱟᱢᱤ ᱠᱚᱨᱮ ᱠᱚ ᱛᱟᱦᱮᱱᱟᱺ ᱛᱟᱨᱯᱚᱨᱮ ᱦᱩᱭᱩᱜ ᱠᱟᱱᱟ ᱡᱚᱠᱷᱚᱱ ᱪᱟᱥ ᱵᱟᱥ ᱫᱤᱱ ᱤᱱᱟᱹ ᱥᱩᱢᱚᱭ ᱨᱮᱠᱚ ᱦᱤᱡᱩᱜᱼᱟ ᱚᱲᱟᱜ ᱟᱫᱚ ᱚᱱᱠᱟ ᱩᱱᱠᱩᱣᱟᱜ ᱢᱟ ᱱᱟᱦᱮᱞ ᱠᱚ ᱵᱟᱱᱩᱜ ᱠᱟᱜᱼᱟ᱾ ᱰᱟᱝᱨᱤ ᱠᱚ ᱵᱟᱱᱩᱜ ᱠᱟᱜ ᱠᱚᱛᱟ ᱠᱚᱣᱟ ᱚᱱᱟ ᱦᱤᱥᱟᱹᱵ ᱛᱮ ᱟᱫᱚ ᱴᱮᱠᱴᱟᱨ ᱛᱮᱠᱚ ᱥᱤ ᱦᱚᱪᱚᱭ ᱜᱮᱭᱟ᱾
ᱦᱳᱭ ᱦᱳᱭ ᱫᱚᱢᱮᱜᱮ ᱥᱩᱵᱤᱫᱟ ᱟᱠᱟᱱᱟ ᱢᱤᱫ ᱥᱮᱫ ᱠᱟᱜ ᱛᱮᱫᱚ
ᱦᱮᱸ ᱦᱮᱸ ᱟᱨᱚ ᱮᱸ ᱱᱮᱛᱟᱨ ᱢᱟ ᱚᱝᱠᱟ ᱟᱸᱡᱚᱢ ᱠᱟᱹᱜ ᱟᱹᱧ ᱤᱧᱦᱚᱸ ᱟᱞᱮ ᱥᱮᱫ ᱫᱚ ᱚᱱᱠᱟ ᱧᱮᱞ ᱫᱚ ᱵᱟᱝ ᱦᱩᱭ ᱠᱟᱱᱟ᱾ ᱡᱮ ᱱᱮᱜᱼᱮ ᱨᱚᱦᱚᱭ ᱞᱟᱜᱤᱫ ᱛᱮᱸᱦᱚᱸ ᱢᱮᱥᱤᱱ ᱠᱚ ᱳᱸᱰᱳᱸᱜᱽ ᱠᱟᱱᱟ ᱛᱟᱯᱚᱨᱮ ᱤᱨ ᱞᱟᱜᱤᱫ᱾ ᱛᱮᱸᱦᱚᱸ ᱩᱰᱩᱠ ᱟᱠᱟᱱ ᱜᱮᱭᱟ ᱟᱰᱤ ᱟᱭᱢᱟ ᱠᱤᱪᱷᱩ ᱢᱟᱱᱮ ᱥᱟᱱᱟᱢᱟᱜ ᱠᱤᱪᱷᱩ ᱜᱮ ᱪᱟᱥ ᱵᱟᱥ ᱫᱤᱱ ᱫᱚᱸ ᱢᱟᱱᱮ ᱢᱮᱥᱤᱱ ᱛᱮ ᱠᱚᱨᱟᱣ ᱜᱟᱱᱚᱜ ᱠᱟᱱᱟ
ᱦᱳᱭ ᱦᱳᱭ ᱟᱫᱚ ᱤᱧ ᱦᱚᱸ ᱦᱟᱸᱜ ᱚᱱᱟ ᱚᱱᱟ ᱫᱚ ᱦᱟᱸᱜ ᱵᱟᱝ ᱤᱧ ᱧᱮᱞ ᱟᱠᱟᱫᱟᱼᱟ ᱚᱱᱟ ᱨᱚᱦᱚᱭ ᱢᱮᱥᱤᱱ ᱫᱚ ᱢᱮᱱᱠᱷᱟ ᱚᱱᱟ ᱯᱷᱳᱱ ᱠᱚᱨᱮ ᱦᱟᱜ‌ ᱤᱧ ᱧᱮᱞ ᱫᱩᱧ ᱧᱮᱞ ᱵᱟᱲᱟ ᱟᱠᱟᱟᱜ ᱜᱮᱭᱟ ᱚᱱᱠᱟ ᱥᱟᱢᱟᱝ ᱥᱟᱢᱟᱝ ᱫᱚ ᱵᱟᱹᱧ ᱧᱮᱞ ᱠᱟᱜ ᱨᱮᱦᱚᱸ ᱦᱳᱭ ᱨᱚᱦᱚᱭ ᱢᱮᱥᱤᱱ ᱡᱚᱛᱚ ᱡᱷᱚᱛᱚ ᱨᱮᱱᱟᱜ ᱢᱮᱥᱤᱱ ᱛᱮᱜᱮ ᱡᱷᱚᱛᱚ ᱠᱟᱹᱢᱤ ᱜᱮ ᱪᱩᱠᱟᱹᱜ ᱠᱟᱱ ᱜᱮᱭᱟ ᱱᱮᱛᱟᱨ ᱫᱚ ᱦᱟᱸᱜ ᱾ ᱯᱚᱭᱥᱟ ᱛᱟᱦᱮᱸ ᱞᱮᱱ ᱠᱷᱟᱡ ᱜᱤ᱾
ᱦᱮᱸ ᱦᱮᱸ ᱚᱱᱠᱟ ᱜᱮ ᱟᱫᱚ ᱛᱟᱦᱚᱞᱮ ᱟᱯᱮ ᱥᱮᱫ ᱫᱚ ᱚᱱᱠᱟ ᱪᱟᱥ ᱵᱟᱹᱫᱽ ᱠᱚᱨᱮ ᱫᱚ ᱪᱟᱥ ᱢᱟᱲᱟᱝ ᱨᱮ ᱮ ᱚᱱᱠᱟ ᱠᱷᱚᱛ ᱠᱚ ᱥᱮ ᱥᱟᱨ ᱠᱚ ᱪᱮᱫ ᱞᱮᱠᱟ ᱯᱮ ᱮᱢᱟᱜ ᱜᱮᱭᱟ ᱥᱮ ᱵᱟᱝ?
ᱪᱟᱥ ᱢᱟᱲᱟᱝ ᱨᱮ ᱮᱢ ᱫᱚᱞᱮ ᱮᱢᱟᱣᱟᱜ ᱜᱮᱭᱟ, ᱟᱫᱚ ᱚᱱᱠᱟᱱ ᱚᱱᱠᱟᱱᱟᱜ ᱫᱚ ᱦᱟᱜ ᱪᱮᱫ ᱦᱚᱸ ᱵᱟᱞᱮ ᱮᱢᱟᱜ ᱜᱮᱭᱟ ᱫᱚ ᱚᱱᱟ ᱡᱳᱚᱭᱵᱚᱥᱟᱨ ᱡᱟᱦᱟᱸ ᱫᱚ ᱜᱩᱨᱤᱡ ᱚᱱᱟ ᱞᱮ ᱮᱢ ᱵᱟᱲᱟᱜ ᱜᱮᱭᱟ ᱪᱟᱥ ᱢᱟᱲᱟᱝ ᱫᱚ, ᱟᱨ ᱪᱟᱥ ᱛᱟᱭᱚᱢ ᱜᱮᱦᱟᱸᱜ ᱚᱱᱟ ᱠᱤᱨᱤᱧ ᱥᱟᱨ ᱠᱚᱫᱚ ᱦᱟᱸᱜ ᱞᱮ ᱮᱢᱟᱣᱟᱜ-ᱟ ᱪᱟᱥ ᱪᱟᱥ ᱢᱟᱲᱟᱝ ᱫᱚ ᱚᱱᱠᱟ ᱥᱟᱨ ᱡᱟᱯᱚᱱ ᱫᱚ ᱵᱟᱝᱞᱮ ᱮᱢᱟᱜ ᱜᱮᱭᱟ, ᱟᱨ
ᱦᱮᱸ ᱦᱮᱸ, ᱦᱮᱸ ᱟᱞᱮ ᱥᱮᱫ ᱦᱚᱸ ᱚᱱᱠᱟ ᱜᱮ᱾ ᱡᱟᱦᱟᱸ ᱫᱚ ᱚᱱᱟ ᱠᱷᱚᱛ ᱜᱩᱨᱤᱡ ᱚᱱᱟᱜᱮ ᱪᱟᱥ ᱢᱟᱲᱟᱝ ᱫᱚᱞᱮ ᱮᱢᱟᱜ ᱜᱮᱭᱟ ᱟᱨ ᱱᱚᱜᱼᱚᱭ ᱡᱚᱠᱷᱚᱱ ᱨᱚᱦᱚᱭ ᱠᱚ ᱦᱩᱭᱩᱜᱼᱟ ᱤᱱᱟᱹ ᱥᱚᱢᱚᱭ ᱦᱚᱸ ᱥᱟᱨ ᱞᱮ ᱮᱢᱟᱜ ᱜᱮᱭᱟ ᱟᱫᱚ ᱩᱱ ᱥᱚᱢᱚᱭ ᱫᱚ ᱥᱟᱨ ᱟᱨ ᱚᱱᱟ ᱢᱟᱲᱟᱝ ᱨᱮᱫᱚ ᱚᱱᱟ ᱡᱟᱦᱟᱸ ᱜᱩᱨᱤᱡ ᱠᱷᱚᱛ ᱚᱱᱟᱴᱟᱜ ᱜᱮ
ᱟᱪᱪᱷᱟ
ᱟᱫᱚ ᱚᱱᱟ ᱥᱟᱨ ᱠᱚ ᱮᱢ ᱠᱷᱚᱱᱟᱜ ᱫᱚ ᱜᱩᱨᱤᱡ ᱮᱢᱜᱮ ᱵᱷᱟᱜᱮᱭᱟ ᱥᱟᱨ ᱠᱚᱫᱚ ᱚᱱᱠᱟ ᱞᱮᱠᱟ ᱫᱚ ᱮᱢᱟᱜ ᱠᱟᱱᱟ ᱵᱚᱱ ᱢᱮᱱᱠᱷᱟᱱ ᱦᱳᱲᱳ ᱦᱩᱭᱩᱜ ᱞᱟᱹᱜᱤᱫ ᱛᱮ ᱢᱮᱱᱠᱷᱟᱱ ᱟᱵᱚ ᱚᱱᱟ ᱠᱚᱵᱚᱱ ᱦᱩᱲᱩ ᱪᱟᱣᱞᱮ ᱵᱚᱱ ᱡᱚᱢ ᱮᱫᱟ ᱟᱫᱚ ᱚᱱᱠᱟ ᱞᱮᱠᱟ ᱫᱚ ᱵᱟᱭ ᱵᱮᱥᱟ ᱮᱢ ᱫᱚ
ᱦᱳᱭ ᱦᱳᱭ ᱟᱫᱚ ᱦᱟᱸᱜ ᱛᱚ ᱵᱟᱝ ᱮᱢ ᱛᱮᱦᱚᱸ ᱛᱚ ᱵᱟᱝ ᱜᱟᱱᱚᱜ ᱠᱟᱱᱟ ᱥᱮ ᱱᱮᱛᱟᱨ ᱫᱚ ᱟᱫᱚ ᱦᱮᱣᱟᱣ ᱠᱟᱱᱟᱭ ᱚᱱᱮ ᱥᱟᱨ ᱵᱟᱭ ᱧᱟᱢ ᱞᱮᱠᱷᱟᱱ ᱫᱚ ᱦᱟᱸᱜ ᱦᱩᱲᱩ ᱪᱟᱣᱞᱮ ᱦᱚᱸ ᱱᱟᱯᱟᱭ ᱵᱟᱝ ᱦᱩᱭᱩᱜ ᱠᱟᱱᱟ ᱥᱮ
ᱦᱳᱭ ᱚᱱᱠᱟ ᱪᱟᱥ ᱵᱷᱟᱜᱤ ᱵᱟᱝ ᱦᱳᱭᱳᱜᱼᱟ ᱡᱩᱫᱤ ᱥᱟᱨ ᱠᱚ ᱵᱟᱝ ᱵᱚᱱ ᱮᱢᱟᱜᱼᱟ ᱦᱮᱸ
ᱱᱮᱛᱟᱨ ᱫᱚ ᱛᱚ ᱦᱟᱸᱜ ᱤᱭᱟᱹ ᱠᱚᱱᱴᱳᱞ ᱠᱚᱨᱮ ᱠᱷᱚᱱ ᱦᱟᱸᱜ ᱪᱟᱣᱞᱮ ᱫᱚᱠᱚ ᱮᱢᱟᱣᱟᱵᱚᱱ ᱠᱟᱱᱟ ᱥᱮ ᱡᱚᱢ ᱚᱲᱟᱜ ᱨᱮ ᱡᱚᱢ ᱞᱟᱹᱜᱤᱫ ᱫᱚ ᱦᱟᱸᱜ
ᱦᱪ
ᱟᱫᱚ ᱛᱟᱦᱚᱞᱮ ᱟᱫᱚ ᱦᱟᱸᱜ ᱱᱚᱣᱟ ᱡᱟᱦᱟᱸ ᱪᱟᱥ ᱠᱟᱹᱢᱤ ᱪᱟᱥ ᱠᱟᱹᱢᱤ ᱠᱟᱛᱮᱜ ᱡᱟᱦᱟᱸ ᱯᱷᱚᱥᱚᱞ ᱩᱰᱩᱠᱚᱜ ᱠᱟᱱ ᱫᱚ ᱚᱱᱟ ᱫᱚ ᱦᱟᱸᱜ ᱟᱭᱢᱟ ᱦᱚᱲᱜᱮ ᱵᱟᱝᱠᱚ ᱡᱚᱢᱟ ᱚᱱᱟ ᱫᱚᱠᱚ ᱟᱠᱷᱨᱤᱧ ᱜᱤᱰᱤ ᱠᱟᱜᱼᱟ ᱛᱟᱦᱚᱞᱮ ᱟᱫᱚ ᱦᱟᱸᱜ ᱩᱱᱠᱩ ᱫᱚ ᱛᱚ ᱩᱱᱠᱩ ᱴᱷᱮᱡ ᱫᱚ ᱱᱚᱣᱟ ᱫᱚ ᱴᱷᱤᱠ ᱜᱮᱠᱚ ᱢᱚᱱᱮᱭᱮᱫᱟ ᱢᱟᱱᱮ ᱞᱟᱹᱭ ᱫᱟᱠᱚ ᱱᱚᱜᱼᱚᱭ ᱱᱚᱣᱟ ᱠᱷᱮᱛ ᱵᱟᱹᱫᱽ ᱨᱮᱱᱟᱜ ᱦᱩᱲᱩᱢ ᱡᱚᱢᱟ ᱚᱱᱟ ᱫᱚ ᱥᱟᱯᱷᱟ ᱥᱟᱯᱷᱤ ᱵᱟᱝ ᱥᱟᱯᱷᱟ ᱥᱟᱯᱷᱤᱭᱟ ᱟᱠᱚ ᱢᱚᱱᱮ ᱫᱚ ᱱᱚᱝᱠᱟ ᱠᱚ ᱢᱚᱱᱮᱭᱮᱫᱼᱟ ᱢᱮᱱᱠᱷᱟᱡ ᱦᱟᱱᱮ ᱠᱩᱱᱴᱚᱞ ᱪᱟᱣᱞᱮ ᱡᱟᱦᱟᱸ ᱚᱱᱟ ᱢᱟᱛᱚ ᱚᱱᱟ ᱦᱚᱸᱛᱚ ᱮᱠᱟᱞ ᱜᱮ ᱵᱟᱝ ᱵᱷᱟᱜᱮᱭᱟ ᱱᱚᱣᱟ ᱫᱚ ᱠᱷᱟᱹᱴᱤ ᱪᱟᱣᱞᱮ ᱥᱮ ᱟᱵᱚ ᱡᱟᱦᱟᱸ ᱚᱲᱟᱜ ᱨᱮᱵᱚᱱ ᱪᱟᱥᱟ
ᱦᱳᱭ ᱚᱱᱟᱢᱟ ᱟᱵᱚ ᱵᱚᱱ ᱧᱮᱞ ᱫᱟᱲᱮᱭᱟᱜ ᱠᱟᱱᱟ ᱟᱵᱚ ᱪᱮᱫ ᱞᱮᱠᱟ ᱠᱟᱛᱮᱜ ᱵᱚᱱ ᱪᱟᱥ ᱮᱫᱟ ᱟᱨ ᱠᱩᱱᱴᱩᱞ ᱪᱟᱣᱞᱮ ᱡᱚᱢ ᱫᱚᱵᱚᱱ ᱡᱚᱢ ᱮᱫᱟ ᱢᱮᱱᱠᱷᱟᱱ ᱤᱧ ᱫᱩᱧ ᱢᱚᱱᱮᱭᱟ ᱡᱮ ᱱᱚᱣᱟ ᱚᱲᱟᱜ ᱨᱮ ᱪᱟᱥ ᱠᱷᱚᱱᱟᱜ ᱦᱚᱸ ᱠᱩᱱᱴᱩᱞ ᱪᱟᱣᱞᱮ ᱠᱚᱨᱮ ᱫᱚ ᱟᱨᱦᱚᱸ ᱡᱟᱹᱥᱛᱤ ᱯᱟᱣᱰᱟᱨ ᱠᱚ ᱮᱢᱟᱱ ᱛᱮᱱᱟᱜ ᱠᱚᱠᱚ ᱮᱢᱟᱜ ᱠᱟᱱᱟ
ᱦᱳᱭ ᱦᱳᱭ ᱟᱫᱚ ᱦᱟᱸᱜ ᱱᱚᱣᱟ ᱫᱚ ᱛᱚ ᱦᱟᱸᱜ ᱡᱚᱛᱚ ᱦᱚᱲ ᱫᱚ ᱵᱟᱝ ᱵᱚᱱ ᱵᱩᱡᱷᱟᱹᱣ ᱫᱟ ᱥᱮ ᱱᱚᱣᱟ ᱫᱚ ᱟᱭᱢᱟ ᱦᱚᱲ ᱜᱮᱠᱚ ᱚᱱᱠᱟ ᱧᱮᱞ ᱧᱟᱢᱚᱜ ᱠᱟᱱᱟ ᱠᱟᱱᱟ ᱡᱮ ᱚᱲᱟᱜ ᱪᱟᱣᱞᱮ ᱟᱠᱷᱨᱤᱧ ᱠᱟᱛᱮ ᱟᱨᱚ᱾ ᱯᱟᱹᱞᱤᱥ ᱪᱟᱣᱞᱮ ᱮᱭ ᱫᱟᱹᱢᱤ ᱪᱟᱣᱞᱮ ᱜᱮᱠᱚ ᱦᱟᱛᱟᱣᱮᱜ-ᱟ ᱦᱮᱸ-ᱥᱮ᱾
ᱦᱮᱸ ᱦᱮᱸ᱾
ᱫᱟᱠᱟ ᱠᱚ ᱥᱤᱵᱤᱞᱟ ᱢᱮᱱᱠᱷᱟᱱ ᱚᱱᱠᱟ ᱜᱮ ᱚᱱᱟ ᱠᱚᱨᱮ ᱦᱚᱸᱠᱚ ᱮᱢᱟᱜ ᱠᱟᱱᱟ ᱚᱱ ᱯᱟᱣᱰᱟᱨ ᱠᱚ ᱥᱮ ᱟᱨᱦᱚᱸ ᱡᱟᱦᱟᱱᱟᱜ ᱠᱚ ᱚᱱᱟ ᱠᱚ ᱵᱟᱠᱷᱟᱱ ᱫᱚ ᱚᱱᱠᱟ ᱫᱚ ᱵᱟᱭ ᱥᱤᱵᱤᱞ ᱠᱚᱜᱼᱟ ᱥᱮ᱾
ᱦᱳᱭ ᱦᱳᱭ ᱚᱱᱟ ᱦᱚᱸᱛᱚ ᱢᱤᱫᱴᱮᱱ ᱫᱟᱨᱮ ᱠᱷᱚᱡ ᱜᱮ ᱦᱩᱭ ᱠᱟᱱᱟ ᱥᱮ ᱟᱨ᱾ ᱫᱟᱨᱮ ᱨᱮᱱᱟᱜ ᱢᱟᱱᱮ ᱯᱷᱚᱞ ᱢᱟᱛᱚ ᱱᱚᱸᱜᱼᱚᱭ ᱟᱵᱚ ᱵᱚᱱ ᱟᱵᱚ ᱦᱚᱸᱵᱚᱱ ᱪᱟᱥ ᱠᱟᱛᱮᱜ ᱵᱚᱱ ᱡᱚᱢᱮᱫ ᱜᱮ ᱛᱟᱦᱞᱮ ᱩᱠᱩᱨ ᱱᱚᱭᱟ ᱫᱚ ᱚᱱᱠᱟ ᱥᱤᱵᱤᱞ ᱠᱟᱱᱟ ᱵᱟᱝᱛᱮ
ᱦᱮᱸ ᱦᱮᱸ᱾ ᱚᱱᱠᱟ ᱜᱮ ᱟᱫᱚ ᱛᱟᱦᱚᱞᱮ ᱟᱯᱮᱥᱮᱫ ᱫᱚ ᱚᱱᱠᱟ ᱦᱩᱲᱩ ᱠᱚ ᱵᱟᱫᱽ ᱠᱟᱛᱮᱫ ᱟᱨ ᱪᱮᱫ ᱠᱚᱯᱮ ᱪᱟᱥ ᱜᱮᱭᱟ᱾
ᱟᱞᱮᱥᱮᱫ ᱫᱚ ᱟᱫᱚ ᱦᱟᱸᱜ ᱚᱱᱠᱟ ᱫᱟᱜ ᱠᱚᱨᱮᱱᱟᱜ ᱚᱵᱷᱟᱵᱽ ᱠᱚ ᱢᱮᱱᱟᱜ ᱵᱟᱲᱟ ᱟᱠᱟᱫ ᱜᱮᱭᱟ ᱛᱚ ᱟᱫᱚ ᱦᱟᱸᱜ᱾ ᱚᱱᱟ ᱦᱩᱲᱩ ᱠᱚ ᱪᱟᱥ ᱛᱟᱭᱚᱢ ᱫᱚ ᱦᱟᱸᱜ ᱟᱫᱚ ᱚᱱᱠᱟ ᱫᱚ ᱪᱮᱫ ᱦᱚᱸ ᱠᱷᱮᱛ ᱵᱟᱹᱫ ᱠᱚᱨᱮ ᱫᱚ ᱵᱟᱝᱞᱮ ᱪᱟᱥ ᱜᱮᱭᱟ᱾
ᱚᱠᱟ ᱫᱟᱜ ᱠᱚᱨᱮᱱᱟᱜ ᱮᱴᱠᱮᱴᱚᱬᱮ ᱢᱮᱱᱟᱜ-ᱟ ᱦᱮᱸ ᱟᱞᱮ ᱥᱮᱫ ᱦᱚᱸ ᱚᱱᱠᱟ ᱫᱚ ᱦᱩᱭᱩᱜ ᱾ ᱠᱟᱱᱟ᱾ ᱮ ᱪᱟᱥ ᱵᱟᱲᱟᱭ ᱜᱮᱭᱟᱞᱮ ᱚᱱᱠᱟ ᱡᱩᱫᱤ ᱥᱮᱨᱢᱟ ᱫᱟᱜ ᱡᱟᱹᱲᱤ ᱦᱩᱭᱩᱜᱼᱟ ᱱᱮ-ᱮ ᱱᱮᱛᱟᱨ ᱫᱤᱱ᱾ ᱚᱱᱠᱟ ᱵᱟᱲᱜᱮ᱾ ᱠᱚᱨᱮ ᱥᱚᱵᱽᱡᱤ ᱠᱚ ᱮ ᱱᱤᱛᱚᱜ ᱦᱚᱸ ᱨᱚᱦᱚᱭ᱾ ᱠᱟᱜ ᱜᱮᱭᱟᱞᱮ ᱵᱮᱸᱜᱟᱲ ᱠᱚ ᱵᱚᱨᱵᱷᱩᱴᱤ ᱠᱚ ᱟᱨ ᱨᱟᱦᱮᱲ ᱠᱚ ᱱᱚᱝᱠᱟ ᱨᱚᱦᱚᱭ ᱜᱮᱭᱟᱞᱮ ᱥᱚᱵᱡᱤ ᱠᱚ᱾
ᱟᱪᱪᱷᱟ ᱟᱫᱚ ᱦᱟᱸᱜ᱾ ᱟᱞᱮ ᱦᱚᱸ ᱦᱟᱸᱜ ᱚᱱᱟ ᱚᱲᱟᱜ ᱡᱚᱢ ᱞᱮᱠᱟ ᱫᱚ ᱦᱟᱸᱜ ᱵᱟᱲᱜᱮ ᱠᱚᱨᱮ ᱫᱚᱞᱮ ᱨᱚᱦᱚᱭ ᱵᱟᱲᱟᱭ ᱜᱮᱭᱟ ᱥᱚᱵᱡᱤ ᱫᱚ ᱟᱫᱚ ᱦᱟᱸᱜ ᱾ ᱤᱭᱟᱹ ᱚᱱᱟ ᱜᱚᱰᱟ ᱠᱚᱨᱮ ᱥᱮ ᱠᱷᱮᱛ ᱵᱟᱹᱫᱽ ᱠᱚᱨᱮ ᱫᱚ ᱦᱟᱸᱜ ᱚᱱᱟ ᱠᱚᱫᱚ ᱵᱟᱝᱞᱮ ᱨᱚᱦᱚᱭᱟ ᱚᱲᱟᱜ ᱡᱚᱢ ᱞᱮᱠᱟ ᱚᱱᱟ ᱵᱟᱲᱜᱮ ᱡᱷᱟᱲᱜᱮ ᱯᱚᱚᱨ ᱜᱮᱞᱮ ᱨᱚᱦᱚᱭ ᱵᱟᱲᱟᱭ᱾
ᱟᱪᱪᱷᱟ ᱦᱮᱸ ᱚᱱᱠᱟ ᱫᱚ ᱚᱲᱟᱜ ᱡᱚᱢ ᱞᱮᱠᱟ ᱫᱚ ᱨᱚᱦᱚᱭ ᱠᱟᱜ ᱠᱷᱟᱱ ᱚᱲᱟᱜ ᱨᱮ ᱚᱱᱠᱟ ᱩᱛᱩ ᱠᱚ ᱡᱩᱫᱤ ᱮ ᱵᱟᱝ ᱧᱟᱢᱚᱜᱼᱟ ᱥᱮ ᱠᱤᱨᱤᱧ ᱟᱹᱜᱩ ᱪᱟᱞᱟᱜ ᱵᱟᱝ ᱞᱟᱜᱟᱜᱼᱟ ᱮᱱᱠᱷᱟᱱ᱾ ᱢᱟᱱᱮ ᱚᱲᱟᱜ ᱠᱷᱚᱱᱟᱜ ᱜᱮ ᱡᱟᱦᱟᱸ ᱢᱮᱱᱟᱜ ᱟᱠᱟᱫ ᱚᱲᱟᱜ ᱠᱚᱨᱮ ᱜᱮ ᱚᱱᱟ ᱠᱚᱜᱮ ᱩᱛᱩ ᱜᱟᱱᱚᱜᱼᱟ᱾
ᱦᱚᱭ᱾ ᱟᱨ ᱟᱲᱟᱜ ᱥᱟᱠᱟᱢ ᱢᱟ ᱢᱤᱫ ᱫᱷᱟᱣ ᱜᱟᱱᱮᱢ ᱮᱨ ᱠᱟᱜ ᱠᱷᱟᱡ ᱜᱮᱛᱚ ᱦᱟᱸᱜ ᱟᱫᱚ ᱟᱹᱰᱤ ᱢᱟᱱᱮ ᱟᱹᱰᱤ ᱛᱮ ᱤᱭᱟᱹ ᱦᱟᱨᱟ ᱵᱩᱨᱩᱜ ᱟᱥᱮ ᱚᱱᱟ ᱫᱚ ᱟᱫᱚ ᱟᱹᱰᱤ ᱫᱤᱱ ᱵᱚᱱ ᱡᱚᱢ ᱧᱩ ᱫᱟᱲᱮᱭᱟᱜᱼᱟ ᱚᱱᱟ ᱠᱚᱫᱚ᱾
ᱦᱮᱸ ᱦᱮᱸ ᱚᱱᱠᱟᱜᱮ ᱟᱲᱟᱜ ᱥᱟᱠᱟᱢ ᱦᱚᱸ ᱡᱚᱢ ᱫᱚ ᱵᱷᱟᱜᱮ ᱜᱮᱭᱟ ᱚᱱᱟ ᱠᱚᱨᱮ ᱦᱚᱸ ᱞᱟᱹᱭᱟᱠᱚ ᱵᱷᱟᱜᱤ ᱚᱱᱠᱟ ᱵᱷᱤᱴᱟᱢᱤᱱ ᱢᱮᱱᱟᱜ ᱟᱠᱟᱫᱟ᱾ ᱟᱫᱚ ᱩᱢ᱾ ᱥᱚᱵᱽᱡᱤ ᱠᱚ ᱠᱷᱚᱱᱟᱜ ᱡᱩᱫᱤ ᱟᱲᱟᱜ ᱥᱟᱠᱟᱢ ᱜᱮᱵᱚᱱ ᱡᱚᱢᱟ ᱤᱱᱟᱹ ᱦᱚᱸ ᱵᱚᱨᱚᱱ ᱵᱷᱟᱜᱮᱭᱟ᱾ ᱟᱨ ᱡᱩᱫᱤ ᱫᱤᱱᱟᱹᱢ ᱫᱤᱱᱜᱮ ᱡᱤᱞ ᱦᱟᱹᱠᱩ ᱵᱚᱱ ᱡᱚᱢᱟ ᱚᱱᱟ ᱦᱚᱸ ᱚᱱᱠᱟ ᱫᱚ ᱵᱟᱭ ᱵᱮᱥᱟ᱾
ᱦᱚᱭ ᱦᱚᱭ ᱟᱫᱚ ᱦᱟᱸᱜ ᱡᱤᱞ ᱦᱟᱹᱠᱩ ᱫᱚᱞᱤᱧ ᱞᱟᱹᱭᱟ ᱢᱟᱱᱮ ᱮᱠᱟᱞᱜᱮ ᱵᱮᱥ ᱫᱚ ᱵᱟᱝ ᱵᱮᱥᱟ ᱠᱟᱨᱚᱱ ᱢᱟᱱᱮ ᱱᱤᱛᱚᱜ ᱫᱚ ᱦᱟᱸᱜ ᱚᱱᱟ ᱦᱟᱱᱮ ᱯᱳᱞᱴᱤ ᱥᱤᱢ ᱠᱚ ᱡᱟᱦᱟᱸ ᱫᱚ᱾ ᱩᱱᱠᱩ ᱫᱚ ᱮᱠᱟᱞᱜᱮ ᱵᱟᱝ ᱠᱚ ᱵᱮᱥᱟ ᱡᱚᱢ ᱠᱷᱟᱱ ᱫᱚ ᱩᱱᱠᱩ ᱚᱲᱟᱜ ᱨᱮᱱ ᱫᱮᱥᱤ ᱥᱤᱢ ᱜᱮ ᱡᱚᱢ ᱫᱚ ᱵᱮᱥᱟ᱾ ᱱᱮᱛᱟᱨ ᱫᱚ ᱤᱧᱡᱮᱠᱥᱮᱱ ᱡᱩᱜᱽ ᱛᱚ᱾
ᱦᱚᱭ ᱨᱟᱱ ᱫᱟᱨᱟᱭ ᱛᱮ ᱜᱮ᱾ ᱥᱟᱱᱟᱢᱟᱜ ᱠᱤᱪᱷᱩ ᱦᱩᱭᱩᱜ ᱠᱟᱱᱟ ᱦᱮᱸ᱾
ᱩᱱ ᱫᱚ ᱦᱟᱹᱜ ᱚᱱᱟ ᱠᱚᱵᱚᱱ ᱡᱚᱢ ᱞᱮᱠᱷᱟᱡ ᱟᱵᱚ ᱠᱚᱦᱚᱸ ᱦᱚᱭ ᱞᱟᱹᱭ ᱫᱟᱹᱧ ᱡᱮ ᱚᱱᱟ ᱠᱚᱵᱚᱱ ᱡᱚᱢ ᱞᱮᱠᱷᱟᱱ ᱟᱵᱚ ᱠᱚᱦᱚᱸ ᱢᱟᱱᱮ ᱵᱚᱱ ᱨᱩᱜᱤᱜᱼᱟ ᱥᱮ᱾ ᱛᱚ ᱪᱮᱫᱮᱠᱟ ᱦᱚᱲᱢᱚ ᱨᱮ ᱨᱩᱣᱟᱹ ᱦᱟᱹᱥᱩ ᱧᱮᱞ ᱧᱟᱢᱚᱜ ᱠᱟᱱᱟ᱾
ᱦᱮᱸ ᱚᱱᱠᱟ ᱜᱮ ᱨᱥᱜᱽ ᱟᱡᱟᱨ ᱠᱚ ᱦᱤᱡᱩᱜᱼᱟ ᱟᱫᱚ ᱱᱮᱛᱟᱨ ᱢᱟ ᱮ ᱧᱮᱞ ᱞᱮᱠᱷᱟᱱ ᱫᱚ ᱥᱟᱱᱟᱢᱟᱜ ᱠᱤᱪᱷᱩ ᱜᱮ ᱚᱱᱠᱟ ᱨᱟᱱ ᱫᱟᱨᱟᱭ ᱛᱮ ᱜᱮ ᱦᱩᱭᱩᱜ ᱠᱟᱱᱟ᱾ ᱟᱫᱚᱜ ᱢᱟᱱᱮᱼᱼ ᱮᱸ ᱛᱤᱱᱟᱹᱜ ᱚᱱᱠᱟ ᱜᱮ ᱵᱟᱝ ᱵᱚᱱ ᱡᱚᱢ ᱫᱟᱲᱮᱭᱟᱜ ᱠᱷᱟᱱ ᱜᱮ ᱱᱟᱯᱟᱭᱚᱜ-ᱟ ᱤᱧ ᱫᱩᱧ ᱢᱚᱱᱮᱭᱟ ᱡᱟᱦᱟᱸ ᱫᱚ ᱵᱟᱭᱨᱮ ᱨᱮᱱᱟᱜ ᱡᱤᱱᱤᱥᱼᱼ ᱠᱚ ᱡᱟᱦᱟᱸ ᱟᱵᱚ ᱛᱮ ᱪᱟᱥ ᱟᱵᱟᱫᱽ ᱠᱟᱛᱮᱜ ᱚᱱᱟ ᱠᱚᱫᱚᱼᱼ ᱮᱸ ᱴᱷᱤᱠ ᱜᱮᱭᱟ ᱢᱚᱴᱟᱼᱢᱩᱴᱤ ᱟᱵᱚ ᱵᱚᱱ ᱧᱮᱞ‌ ᱧᱟᱢᱼᱼ ᱫᱟ ᱪᱮᱠᱟ ᱠᱟᱛᱮᱜ ᱵᱩᱱ ᱩᱸᱢ ᱢᱟᱱᱮ ᱚᱱᱟ ᱵᱚᱱ ᱪᱟᱥᱮᱫᱟ ᱟᱨᱼᱼ ᱠᱤᱨᱤᱧ ᱡᱤᱱᱤᱥ ᱫᱚ ᱟᱨᱚ ᱡᱟᱹᱥᱼᱼ ᱛᱤ ᱢᱟᱱᱮ ᱪᱮᱫ ᱞᱮᱠᱟ ᱪᱮᱜ ᱠᱚᱠᱚ ᱮᱢᱟᱜ ᱠᱟᱱᱟ ᱵᱟᱠᱚ ᱮᱢᱟᱜ ᱠᱟᱱᱟ ᱢᱟᱱᱮ ᱡᱟᱹᱥᱛᱤ ᱮᱸ ᱱᱮᱼᱼ ᱱᱮᱛᱟᱨ ᱫᱚ ᱨᱟᱱ ᱫᱟᱨᱟᱭ ᱛᱮ ᱥᱟᱱᱟᱢᱟᱜ ᱠᱤᱪᱷᱩ ᱜᱮ ᱦᱩᱭᱩᱜ ᱠᱟᱱᱟ᱾
ᱦᱚᱭ ᱟᱨ ᱟᱵᱚ ᱛᱚ ᱦᱟᱸᱜ ᱵᱟᱝ ᱵᱚᱱ ᱧᱮᱞᱮᱜ-ᱟ ᱥᱮ ᱚᱱᱟ ᱫᱚ ᱪᱮᱫ ᱠᱟ ᱠᱚ ᱮᱢᱟᱜ ᱠᱟᱱᱟ ᱵᱟᱠᱚ ᱮᱢᱟᱜ ᱠᱟᱱᱟ᱾
ᱦᱮᱸ ᱦᱮᱸ᱾
ᱢᱟᱱᱮ ᱯᱷᱚᱞ ᱯᱟ ᱤᱭᱟᱹ ᱯᱷᱚᱞ ᱯᱟᱠᱚᱲ ᱠᱚᱦᱚᱸ ᱡᱮᱢᱚᱱᱼᱼ ᱚᱲᱟᱜ ᱨᱮ ᱚᱱᱠᱟ ᱟᱵᱚ ᱚᱱᱛᱮ ᱫᱚ ᱚᱱᱠᱟ ᱪᱟᱥ ᱫᱚ ᱵᱟᱝ ᱦᱩᱭᱩᱜ ᱜᱮᱭᱟ ᱡᱮᱢᱚᱱ ᱟᱯᱮᱞ ᱟᱹᱝᱜᱩᱨ ᱠᱚ᱾ ᱛᱟᱹᱣ ᱨᱮᱦᱚᱸ ᱧᱮᱞ ᱚᱱᱟ ᱫᱚ ᱠᱤᱨᱤᱧ ᱠᱟᱛᱮ ᱵᱚᱱ ᱡᱚᱢᱮᱜ-ᱟ᱾ ᱟᱵᱚ ᱫᱚᱵᱚᱱ ᱞᱟᱹᱭ ᱫᱟ ᱚᱱᱟ ᱦᱚᱸ ᱡᱟᱱᱮᱡ ᱫᱚᱢᱮ ᱵᱷᱟᱜᱮ ᱭᱟ ᱢᱮᱱ ᱠᱷᱟᱱ ᱚᱱᱟ ᱦᱚᱸ ᱩᱱᱟᱹᱜ ᱫᱚ ᱵᱟᱝ ᱵᱷᱟᱜᱮ ᱭᱟ ᱠᱟᱨᱚᱱ ᱚᱱᱟ ᱦᱚᱸ ᱥᱮ ᱚᱱᱮ ᱼᱼ ᱨᱟᱱ ᱮᱢ ᱠᱟᱛᱮᱜ ᱜᱮ ᱠᱚ ᱛᱟᱡᱟ ᱫᱚ ᱵᱟᱭ ᱛᱟᱦᱮᱱᱟ ᱥᱮ᱾ ᱛᱤᱥ ᱫᱤᱱ ᱨᱮᱪᱚ ᱟᱜᱩ ᱫᱚᱦᱚ ᱠᱟᱜ ᱠᱟᱱᱟ᱾
ᱦᱮᱸ ᱚᱱᱟ ᱠᱚᱦᱚᱸᱼᱼ ᱮᱸ ᱟᱵᱩ ᱫᱚᱵᱚᱱ ᱢᱚᱱᱮᱭᱮᱫ ᱜᱮᱭᱟ ᱡᱮ ᱟᱰᱤ ᱵᱷᱟᱜᱤ ᱡᱤᱱᱤᱥ ᱠᱟᱱᱟ ᱢᱮᱱᱠᱷᱟᱱ ᱚᱱᱟ ᱠᱩᱦᱚᱸ ᱩᱱᱠᱩ ᱫᱚ ᱚᱱᱟ ᱠᱚ ᱨᱟᱱ ᱮᱢ ᱠᱟᱛᱼᱼ ᱛᱮ ᱜᱮᱠᱚ ᱮᱸ ᱵᱮᱞᱤ ᱦᱚᱪᱩᱭ ᱫᱟ᱾
ᱦᱚᱭ ᱦᱚᱭ᱾
ᱦᱳᱭ ᱠᱟᱨᱚᱱ ᱚᱱᱟ ᱠᱚᱢᱟ ᱟᱵᱚ ᱥᱮᱜ ᱨᱮᱢᱟ ᱵᱟᱭ ᱧᱟᱢᱚᱜ-ᱟ ᱥᱮ ᱟᱰᱤ ᱥᱟᱸᱜᱤᱧ ᱠᱷᱚᱱᱟᱜ ᱜᱮ ᱚᱱᱟ ᱠᱚᱫᱚ ᱱᱚᱛᱮᱼᱼ ᱮᱸ ᱦᱤᱡᱩᱜ ᱠᱟᱱᱟ᱾ ᱟ
ᱦᱳᱭ ᱦᱮᱸᱦᱮᱸ ᱠᱚᱨᱮ ᱵᱟᱝ ᱧᱟᱢᱚᱜ ᱠᱷᱟᱹᱛᱤᱨ ᱦᱚᱲ ᱦᱚᱸᱠᱚ ᱦᱟᱛᱟᱣᱮᱫ ᱜᱮᱭᱟ ᱵᱟᱝ ᱦᱟᱛᱟᱣ ᱫᱚ ᱵᱟᱝ᱾ ᱦᱟᱛᱟᱣᱮᱜ ᱜᱮᱭᱟ ᱠᱚ᱾ ᱦᱩᱸᱜ ᱟᱫᱚ ᱚᱱᱟ ᱵᱚᱫᱚᱞ ᱫᱚ ᱚᱱᱟᱼᱼ ᱟᱸᱡᱤᱨ ᱠᱟᱹᱭᱨᱟ ᱚᱱᱟ ᱠᱚᱫᱚᱥ ᱚᱱᱟ ᱠᱚᱫᱚ ᱥᱮ ᱟᱵᱚ ᱥᱮᱜ ᱦᱚᱸ ᱧᱟᱢᱚᱜ ᱜᱮᱭᱟ ᱥᱮ᱾ ᱚᱱᱟ ᱠᱚ ᱡᱚᱢ ᱫᱟᱲᱮᱭᱟᱜ ᱠᱷᱟᱡ ᱟᱨᱚ ᱵᱷᱟᱜᱮᱜ-ᱟ᱾
ᱦᱮᱸ ᱮᱠᱫᱚᱢ᱾ ᱦᱮᱸ ᱚᱱᱟ ᱠᱚᱫᱚ ᱟᱵᱚ ᱚᱲᱟᱜ ᱠᱚᱨᱮ ᱦᱚᱸ ᱚᱱᱠᱟ ᱫᱟᱨᱮ ᱵᱚᱱ ᱨᱚᱦᱚᱭ ᱫᱟᱲᱮᱭᱟᱜ-ᱟ᱾ ᱚᱱᱟ ᱫᱚᱼᱼ ᱴᱷᱤᱠ ᱜᱮᱭᱟ ᱚᱸᱠᱟ ᱚᱲᱟᱜ ᱠᱚᱨᱮ ᱨᱚᱦᱚᱭ ᱠᱟᱛᱮᱜ ᱟᱵᱚ ᱵᱚᱱ ᱧᱮᱞ ᱫᱟᱲᱮᱭᱟᱜ ᱠᱟᱱᱟ, ᱥᱮᱼᱼ
ᱦᱳᱭ ᱟᱵᱚ ᱵᱚᱱ ᱧᱮᱞ ᱦᱟᱨᱟᱭ ᱮᱫᱟ ᱟᱨ ᱟᱵᱚ ᱜᱮ ᱵᱚᱱ ᱡᱚᱢ ᱮᱫᱟ ᱚᱱᱟ ᱫᱚ ᱴᱷᱤᱠ ᱜᱮᱭᱟ᱾
ᱦᱳᱭ ᱦᱚᱭ᱾